ᱦᱮᱸ ᱟᱸᱡᱚᱢᱚᱜ ᱠᱟᱱᱟ?
ᱦᱳᱭ ᱜᱚᱢᱠᱮ ᱟᱹᱞᱤᱧᱟᱜ ᱟᱸᱡᱚᱢᱚᱜ ᱠᱟᱱᱟ ᱜᱚᱞᱯᱷᱚ?
ᱦᱮᱸ ᱦᱮᱸ ᱟᱸᱡᱚᱢᱚᱜ ᱠᱟᱱᱟ ᱮᱠᱫᱚᱢ᱾
ᱛᱟᱦᱞᱮ ᱠᱷᱟᱱ ᱟᱫᱚ ᱡᱚᱢ ᱵᱟᱲᱟ ᱠᱚᱫᱚ ᱦᱚᱭᱮᱱᱟ ᱥᱮ?
ᱦᱳᱭ ᱜᱚᱢᱠᱮ ᱦᱳᱭᱱᱟ᱾ ᱟᱵᱮᱱ ᱵᱮᱱ ᱡᱚᱢ ᱠᱮᱫᱟ ᱜᱚᱢᱠᱮ?
ᱦᱮᱸ ᱟᱹᱞᱤᱧ ᱦᱚᱸ ᱡᱚᱢ ᱵᱟᱲᱟ ᱦᱳᱭ ᱜᱚᱫ ᱟᱠᱟᱱ ᱜᱮᱭᱟ᱾
ᱚ
ᱡᱟᱢ ᱵᱟᱲᱟ ᱠᱟᱛᱮ ᱜᱮ ᱟᱫᱚ ᱧᱮᱞ ᱦᱳᱭᱳᱜ ᱠᱟᱱᱟ ᱫᱮᱠᱷᱤ ᱠᱚᱞ ᱵᱟᱲᱟ ᱦᱳᱭᱳᱜᱼᱟ᱾᱾
ᱦᱳᱭ᱾ ᱛᱟᱞᱦᱮ ᱜᱚᱢᱠᱮ ᱛᱮᱦᱮᱧ ᱫᱚ ᱪᱮᱫ ᱯᱮ ᱩᱛᱩ ᱟᱠᱟᱫ ᱛᱟᱦᱮᱱᱟ?
ᱛᱮᱦᱮᱧ ᱫᱚ ᱜᱩᱰᱩ ᱡᱤᱞ ᱠᱚ ᱩᱛᱩ ᱞᱮᱫᱟ᱾
ᱥᱮᱸᱫᱽᱨᱟ ᱯᱮ ᱥᱮᱱ ᱞᱮᱱᱟ ᱥᱮ ᱪᱮᱫ ᱜᱚᱢᱠᱮ?
ᱦᱮᱸ?
ᱥᱮᱸᱫᱽᱨᱟ ᱯᱮ ᱥᱮᱱ ᱞᱮᱱᱟ?
ᱵᱟᱝᱼᱟ ᱚᱲᱟᱜ ᱠᱚᱨᱮ ᱜᱮ᱾
ᱚ ᱛᱟᱦᱚᱞᱮ ᱜᱚᱝᱠᱮ ᱜᱩᱰᱩ ᱫᱚ ᱚᱠᱟᱨᱮᱯᱮ ᱧᱟᱢ ᱠᱮᱫ ᱠᱚᱛᱮ?
ᱦᱮᱸ ᱜᱩᱰᱩ ᱚᱲᱟᱜ ᱠᱚᱨᱮ ᱠᱚ ᱵᱚᱞᱚ ᱵᱟᱲᱟᱜ ᱠᱟᱱᱟ ᱛᱚ ᱦᱮ ᱱᱤᱭᱟᱹ ᱡᱟᱹᱯᱩᱫ ᱨᱮ᱾ ᱜᱩᱰᱩ ᱠᱚᱠᱚ ᱵᱟᱦᱨᱮ ᱠᱚᱨᱮ ᱦᱚᱭᱛᱳ ᱵᱟᱠᱚ ᱛᱟᱦᱮᱸ ᱫᱟᱲᱮᱭᱟᱜ ᱠᱟᱱᱟ ᱚᱲᱟᱜ ᱠᱚᱨᱮ ᱠᱚ ᱦᱤᱡᱩᱜ ᱠᱟᱱᱟ᱾ ᱦᱮᱸ ᱡᱟᱦᱟᱸᱛᱮ ᱥᱟᱵ ᱵᱟᱲᱟ ᱦᱩᱭ ᱞᱮᱱᱟ᱾
ᱜᱚᱝᱠᱮ ᱟᱞᱮ ᱚᱲᱟᱜ ᱨᱮᱦᱚᱸ ᱟᱹᱰᱤ ᱟᱭᱢᱟ ᱢᱟᱱᱮ ᱦᱮᱱᱟᱜ ᱠᱚᱣᱟ ᱜᱩᱰᱩ ᱠᱚ᱾ ᱛᱟᱨ ᱛᱟᱨ ᱛᱮᱠᱚ ᱧᱤᱨ ᱵᱟᱲᱟᱭᱟ ᱜᱚᱴᱟ ᱧᱤᱫᱟᱹ ᱡᱚᱠᱷᱚᱱ ᱜᱮᱵᱮᱱ ᱡᱟᱹᱯᱤᱫᱟ ᱦᱟᱜ᱾ ᱛᱚᱠᱷᱚᱱ ᱜᱤᱠᱚ ᱥᱟᱰᱮᱭᱟ ᱦᱟᱸᱜ ᱦᱟᱱᱟ ᱱᱚᱣᱟ ᱟᱫᱚᱵᱮᱱ ᱵᱩᱡ ᱫᱟᱲᱮᱼᱟ ᱡᱮ ᱜᱩᱰᱩ ᱠᱟᱱ ᱜᱮᱭᱟ ᱠᱚ᱾
ᱮᱠᱫᱚᱢ ᱮᱠᱫᱚᱢ᱾
ᱛᱟᱦᱚᱞᱮ ᱠᱷᱟᱱ ᱟᱫᱚ ᱪᱟᱥᱵᱟᱥ ᱠᱚᱫᱚ ᱪᱮᱫ ᱞᱮᱠᱟ ᱦᱩᱭ ᱵᱟᱲᱟᱜ ᱠᱟᱱᱟ ᱥᱮ ᱪᱮᱫᱞᱮᱠᱟ᱾ ᱠᱷᱚᱵᱚᱨ ᱠᱚ ᱢᱮᱱᱟᱜᱼᱟ᱾
ᱪᱟᱥᱵᱟᱥ ᱠᱚᱫᱚ ᱦᱩᱭ ᱵᱟᱲᱟ ᱟᱠᱟᱱᱟ ᱟᱨ ᱢᱤᱫᱴᱟᱝ ᱠᱷᱟᱜ ᱜᱮ ᱦᱟᱜ ᱯᱩᱨᱟᱹᱣ ᱦᱟᱜ ᱟᱨ ᱢᱤᱫᱴᱟᱝ ᱠᱷᱮᱛ ᱠᱷᱟᱜ ᱜᱮ᱾
ᱟᱯᱮ ᱜᱤ ᱛᱤᱱᱟᱜ ᱴᱟᱭ ᱯᱮ ᱦᱟᱹᱴᱤᱧ ᱠᱟᱫᱟ᱾
ᱟᱞᱮ ᱦᱚᱸ ᱟᱹᱣᱨᱤᱜᱼᱟ ᱟᱞᱮ ᱫᱚᱭᱻ ᱾ ᱢᱟᱱᱮ ᱛᱚᱞᱟ ᱠᱚᱞᱮ ᱜᱤᱰᱤ ᱵᱟᱲᱟᱭ ᱮᱫᱟ᱾ ᱦᱮᱸ ᱟᱫᱚ ᱠᱟᱹᱡᱮ ᱦᱟᱨᱟ ᱞᱮᱱ ᱡᱟᱦᱟᱸ ᱟᱯᱮ ᱯᱟᱦᱴᱟ ᱫᱚ ᱟᱯᱷᱚᱨ, ᱥᱮ ᱪᱮᱫ ᱠᱚ ᱢᱮᱛᱟᱜᱼᱟ ᱦᱟᱜ, ᱵᱟᱹᱧ ᱴᱷᱤᱠ ᱫᱟᱲᱮᱭᱟᱜ ᱠᱟᱱᱟ, ᱦᱚᱭ ᱚᱱᱠᱟ ᱠᱟᱛᱮ ᱦᱟᱸᱜ ᱫᱤᱭᱮ ᱠᱟᱹᱴᱤᱡ ᱦᱟᱨᱟ ᱞᱮᱱᱠᱷᱟᱱ ᱜᱮ ᱟᱫᱚ ᱚᱸᱰᱮ ᱠᱷᱚᱱᱟᱜ ᱥᱟᱦᱟ ᱦᱩᱭᱩᱜᱼᱟ᱾ ᱛᱩᱫ ᱠᱟᱛᱮᱜ ᱟᱫᱚ ᱨᱚᱦᱚᱭ ᱦᱩᱭᱩᱜᱼᱟ᱾
ᱟᱨ ᱚᱱᱟ, ᱟᱨᱟᱜ ᱥᱩᱱᱱᱚ ᱦᱩᱲᱩ ᱠᱚᱫᱚ ᱢᱚᱬᱮ ᱪᱟᱸᱫᱳ ᱨᱮᱱᱟᱜ ᱛᱚ, ᱟᱫᱚ ᱚᱱᱟ ᱠᱚᱫᱚ ᱠᱚ ᱮᱻ ᱨᱚᱦᱚᱭ ᱠᱚ ᱮᱦᱚᱵ ᱟᱠᱟᱫᱟ᱾
ᱦᱳᱭ
ᱫᱟᱜ ᱡᱟᱹᱲᱤ ᱠᱚᱦᱚᱸ ᱯᱨᱟᱭ ᱱᱤᱭᱟᱹ ᱢᱤᱫ ᱦᱟᱯᱛᱟ ᱜᱟᱱ ᱞᱟᱜᱟᱛᱟᱨ ᱦᱩᱭᱩᱜ ᱠᱟᱱ ᱜᱮᱭᱟ ᱠᱚᱢ ᱵᱮᱥᱤ, ᱡᱟᱦᱟᱸᱛᱮ ᱠᱟᱹᱴᱤᱡ ᱢᱟᱱᱮ ᱱᱚᱣᱟ ᱟᱯᱷᱚᱨ ᱞᱟᱹᱜᱤᱫ ᱛᱮ ᱠᱟᱹᱴᱤᱡ ᱞᱮ ᱦᱚᱨᱚᱵᱚᱨᱚᱜ ᱠᱟᱱ ᱜᱮᱭᱟ᱾
ᱜᱚᱝᱠᱮ ᱛᱟᱦᱞᱮ ᱥᱮᱨᱢᱟ ᱨᱮᱫᱚ ᱛᱤᱱ ᱫᱷᱟᱣ ᱯᱮ ᱪᱟᱥ ᱠᱟᱱ ᱛᱮ?
ᱟᱞᱮ ᱥᱮᱨᱢᱟ ᱨᱮ ᱯᱮ ᱫᱷᱟᱣ᱾ ᱚᱠᱚᱭ ᱠᱚᱫᱚ ᱯᱩᱱ ᱫᱷᱟᱣ ᱜᱚᱫᱚᱜ ᱜᱮᱭᱟ ᱠᱚ, ᱦᱩᱸ᱾
ᱜᱚᱝᱠᱮ ᱛᱤᱱ ᱫᱤᱱ ᱫᱷᱟᱣ ᱯᱮ ᱪᱟᱥ ᱛᱟᱦᱮᱱ ᱜᱮᱭᱟ?
ᱯᱮ ᱫᱷᱟᱣ ᱫᱚ ᱡᱷᱚᱛᱚ ᱦᱚᱲ ᱜᱮ, ᱯᱮ ᱫᱷᱟᱣ᱾
ᱢᱟᱱᱮ ᱪᱮᱫ ᱪᱮᱫ ᱢᱟᱥ ᱵᱮᱱ ᱞᱟᱹᱭ ᱞᱮᱠᱷᱟ ᱦᱩᱭ ᱠᱚᱜᱼᱟ ᱟᱨᱠᱤ᱾
ᱟᱫᱚ ᱢᱟᱥ ᱞᱟᱹᱭ ᱞᱮᱠᱷᱟᱱ ᱫᱚ ᱱᱚᱜᱼᱚᱭ ᱡᱟᱹᱯᱩᱫ, ᱡᱟᱹᱯᱩᱫ ᱨᱮ ᱢᱤᱫᱴᱟᱱ, ᱱᱚᱜᱼᱚᱭ ᱱᱤᱭᱟᱹ ᱥᱚᱢᱚᱭ ᱡᱟᱦᱟᱸᱭ ᱠᱚ ᱟᱯᱷᱚᱨ ᱮᱫᱟ᱾
ᱦᱮᱸ
ᱱᱚᱜᱼᱚᱭ ᱱᱤᱭᱟᱹ ᱢᱤᱫᱴᱟᱝ ᱪᱟᱥ ᱦᱩᱭᱩᱜ ᱠᱟᱱᱟ᱾
ᱦᱳᱭ
ᱟᱨ ᱢᱤᱫᱴᱟᱝ ᱫᱚ ᱢᱟᱱᱮ ᱵᱟᱢ ᱥᱟᱢ ᱢᱮ ᱯᱮ ᱪᱟᱸᱫᱚ ᱠᱟᱛᱮᱫ ᱥᱟᱵ ᱢᱮ ᱥᱮᱨᱢᱟ ᱨᱮ᱾
ᱦᱳᱭ ᱦᱳᱭ ᱴᱷᱤᱠ ᱾
ᱦᱮᱸ, ᱯᱮ ᱪᱟᱸᱫᱚ ᱠᱟᱛᱮᱫ ᱢᱤᱫᱴᱟᱝ- ᱮ ᱪᱟᱹᱥ ᱠᱚ ᱦᱩᱭᱩᱜ ᱠᱟᱱᱟ ᱮᱵᱟᱨᱮ ᱛᱟᱞᱟᱨᱮ ᱚᱱᱮ ᱡᱮ ᱯᱮ ᱪᱟᱸᱫᱳ- ᱚᱱᱟᱴᱟᱜ ᱫᱚ ᱜᱮᱯ ᱛᱟᱦᱮᱱ ᱠᱟᱱᱟ ᱚᱠᱚᱭ ᱠᱚᱫᱚ ᱠᱚ ᱚᱱᱟ ᱦᱚᱸᱠᱚ ᱪᱟᱥᱮᱫ ᱜᱮᱭᱟ᱾ ᱟᱨ ᱵᱟᱝᱠᱷᱟᱱ ᱫᱚ ᱯᱮ ᱫᱷᱟᱣ ᱫᱚ ᱡᱷᱚᱛᱚ ᱦᱚᱲ ᱜᱮ᱾
ᱚ ᱨᱟᱵᱟᱝ ᱫᱤᱱ ᱦᱚᱸ ᱯᱮ ᱪᱟᱥ ᱛᱟᱦᱮᱱ ᱜᱮᱭᱟ?
ᱦᱮᱸ᱾
ᱟᱨ ᱫᱚᱥᱟᱨ ᱦᱩᱭᱩᱜ ᱠᱟᱱᱟ ᱟᱞᱮ ᱱᱚᱛᱮ ᱫᱟᱜ ᱨᱮᱱᱟᱜ ᱯᱨᱚᱵᱞᱮᱢᱴᱟᱜ ᱩᱱᱟᱹᱜ ᱵᱟᱹᱱᱩᱜ-ᱟ ᱛᱚ᱾
ᱠᱟᱨᱚᱱ ᱦᱩᱭᱩᱜ ᱠᱟᱱᱟ ᱢᱤᱱᱤ ᱟᱹᱰᱤ ᱵᱟᱹᱲᱛᱤ ᱢᱮᱱᱟᱜ-ᱟ᱾ ᱥᱮᱨᱢᱟ ᱡᱟᱹᱲᱤ ᱵᱟᱝ ᱦᱚᱭ ᱡᱟᱹᱲᱤ ᱨᱮᱦᱚᱸ
ᱦᱳᱭ᱾
ᱟᱫᱚ ᱚᱱᱟ ᱢᱤᱱᱤ ᱫᱟᱨᱟᱭ ᱛᱮ ᱚᱱᱟ ᱫᱚ ᱯᱩᱨᱚᱱᱚᱜ
ᱯᱷᱚᱝᱠᱮ ᱱᱚᱝᱠᱟ ᱱᱤᱡᱮ ᱱᱤᱡᱮ ᱯᱮ ᱵᱳᱨᱤᱝ ᱪᱚ ᱠᱟᱫᱟ ᱚᱱᱟ ᱫᱟᱜ ᱠᱚᱫᱚ?
ᱦᱮᱸ ᱦᱮᱸ ᱦᱮᱸ ᱱᱤᱡᱮ ᱱᱤᱡᱮ ᱛᱮᱜᱮ᱾
ᱚ ᱢᱟᱱᱮ ᱡᱚᱛᱚ ᱦᱚᱲᱟᱜ ᱞᱮᱠᱟ ᱜᱮ ᱦᱮᱱᱟᱜ ᱟᱠᱟᱫᱟ?
ᱦᱮᱸ ᱯᱨᱟᱭ ᱜᱮ ᱟᱞᱮ ᱱᱚᱛᱮ ᱫᱚ ᱟᱹᱰᱤ ᱵᱟᱹᱲᱛᱤ ᱢᱮᱱᱟᱜ-ᱟ ᱟᱹᱰᱤ ᱵᱟᱹᱲᱛᱤ᱾
ᱚ ᱜᱚᱝᱠᱮ ᱟᱞᱮᱥᱮᱜ ᱠᱚ ᱦᱟᱸᱜ ᱧᱮᱞ ᱵᱟᱝ ᱦᱳᱭ ᱟᱠᱟᱱᱟ ᱦᱟᱸᱜ ᱚᱱᱠᱟᱱᱟᱜ ᱫᱚᱦᱟᱸᱜ᱾
ᱦᱳᱭ ᱡᱟᱦᱟᱸ ᱚᱱᱮ ᱵᱚᱱ ᱞᱟᱹᱭᱟ ᱥᱮ ᱥᱟᱢ-ᱢᱟᱨᱥᱤᱵᱩᱞ?
ᱦᱳᱭ᱾
ᱚᱱᱮ ᱚᱱᱟᱴᱟᱜ ᱜᱮ ᱟᱞᱮ ᱱᱚᱛᱮ ᱫᱚ ᱢᱮᱱᱟᱜ-ᱟ ᱢᱟᱴᱷ ᱨᱮ ᱾ ᱢᱟᱱᱮ ᱟᱹᱰᱤ ᱵᱟᱹᱲᱛᱤ ᱢᱮᱱᱟᱜ-ᱟ᱾
ᱛᱟᱦᱚᱞᱮ ᱜᱚᱝᱠᱮ ᱞᱟᱹᱭᱟᱹᱧ ᱞᱟᱹᱭ ᱫᱚ ᱦᱤᱥᱟᱹᱵ ᱠᱟᱜ ᱵᱮᱱ ᱟᱵᱮᱱᱟᱜ ᱦᱮᱱᱟᱜ ᱟᱠᱟᱫᱟ ᱦᱳᱭ ᱥᱮ ᱟᱫᱚ ᱟᱹᱞᱤᱧᱟᱜ ᱫᱚ ᱵᱟᱹᱱᱩᱜ ᱟᱠᱟᱫᱟ? ᱛᱟᱦᱚᱞᱮ ᱱᱚᱝᱠᱟ ᱧᱮᱞ ᱧᱟᱢᱚᱜ ᱛᱟᱦᱮᱱ ᱜᱮᱭᱟ ᱱᱚᱝᱠᱟ ᱢᱟᱱᱮ ᱡᱟᱦᱟᱸᱭ ᱡᱩᱫᱤ ᱫᱟᱜ ᱠᱚ ᱦᱟᱛᱟᱣᱟ ᱦᱳᱭ ᱟᱫᱚ ᱱᱚᱝᱠᱟ ᱯᱷᱨᱤ ᱛᱮᱜᱮ ᱵᱮᱱ ᱮᱢᱟ ᱠᱚᱣᱟ ᱥᱮ ᱡᱟᱦᱟᱱᱟᱜ ᱯᱚᱭ? ᱯᱚᱭᱥᱟ ᱠᱚ ᱞᱟᱜᱟᱜ ᱛᱟᱦᱮᱱ ᱜᱮᱭᱟ?
ᱟᱫᱚ ᱱᱚᱣᱟ ᱠᱚ ᱡᱟᱦᱟᱸ ᱡᱤᱱᱤᱥ ᱮᱸ ᱵᱤᱫ ᱦᱩᱭ ᱟᱠᱟᱱᱟ ᱛᱚ ᱱᱚᱣᱟ ᱢᱟ
ᱦᱳᱭ᱾
ᱟᱫᱚ ᱱᱚᱣᱟ ᱵᱤᱫ ᱞᱟᱹᱜᱤᱫ ᱦᱚᱸ ᱯᱟᱨᱢᱤᱥᱚᱱ ᱞᱟᱜᱟᱜ-ᱟ ᱥᱚᱨᱠᱟᱨ ᱴᱷᱮᱱ ᱟᱨ ᱫᱚᱥᱟᱨ ᱦᱩᱭᱩᱜ ᱠᱟᱱᱟ ᱱᱚᱣᱟ ᱢᱟᱛᱚ ᱮᱠᱷᱮᱱᱟᱜ ᱛᱮ ᱵᱟᱝ ᱪᱟᱞᱟᱜᱼᱟ ᱠᱟᱨᱮᱱᱴ ᱞᱟᱜᱟᱜᱼᱟ᱾
ᱦᱳᱭ᱾
ᱠᱟᱨᱮᱱᱴ ᱫᱚ ᱮᱢᱱᱤ ᱛᱮ ᱦᱟᱸᱜ ᱫᱚ ᱵᱟᱝ ᱵᱟᱝ ᱠᱚ ᱮᱢᱚᱜᱼᱟ᱾ ᱠᱟᱨᱮᱱᱴ ᱢᱤᱴᱟᱨ ᱞᱟᱜᱟᱣ ᱢᱮᱱᱟᱜᱼᱟ ᱛᱚ ᱢᱤᱴᱟᱨ ᱨᱮ ᱡᱟᱦᱟᱸ ᱞᱚᱜᱼᱟ ᱚᱱᱠᱟ ᱞᱮᱠᱟ ᱠᱟᱛᱮᱜ ᱜᱮ ᱛᱤᱱ ᱦᱚᱲ ᱫᱟᱜ ᱮ ᱮᱢᱟ ᱠᱚᱣᱟ ᱡᱟᱦᱟᱸ ᱛᱤᱱ ᱦᱚᱲ ᱡᱮ ᱫᱟᱜ ᱮᱢ ᱮᱢᱟ ᱠᱚᱣᱟ ᱚᱸᱰᱮ ᱠᱷᱚᱱᱟᱜ ᱟᱢ ᱯᱩᱭᱥᱟ ᱢᱤᱫᱴᱟᱝ ᱮᱢ ᱞᱮᱠᱷᱟ ᱠᱮᱫᱟ ᱡᱮ ᱱᱤᱱᱟᱹᱜ ᱯᱩᱭᱥᱟᱹ ᱠᱟᱛᱮ ᱦᱟᱛᱟᱣ ᱞᱮᱠᱷᱟᱱ ᱛᱟᱦᱚᱞᱮ ᱠᱷᱟᱱ ᱜᱮ ᱦᱩᱭᱩᱜᱼᱟ ᱱᱚᱣᱟ ᱯᱩᱭᱥᱟᱹ ᱮᱢ ᱜᱟᱱᱚᱜᱼᱟ᱾
ᱵᱟᱠᱷᱟᱡ ᱫᱚ ᱜᱚᱝᱠᱮ ᱢᱚᱴᱚᱨ ᱛᱮᱫᱚ ᱦᱟᱸᱜ ᱟᱹᱰᱤ ᱟᱭᱢᱟ ᱜᱮ ᱚᱨ ᱛᱟᱦᱮᱱ ᱜᱮᱭᱟ ᱦᱟᱸᱜ ᱵᱤᱞ ᱠᱚᱫᱚ᱾
ᱦᱮᱸ ᱟᱹᱰᱤ ᱵᱟᱹᱲᱛᱤ ᱦᱮᱸ ᱟᱹᱰᱤ ᱵᱟᱹᱲᱛᱤ᱾ ᱛᱤ ᱦᱤᱡᱩᱜ ᱟ ᱛᱚ ᱠᱟᱨᱚᱱ ᱥᱮᱨᱢᱟ ᱡᱟᱹᱲᱤ ᱵᱟᱝ ᱦᱩᱭ ᱢᱟᱱᱮ ᱜᱮ ᱪᱟᱹᱞᱩ ᱦᱩᱭᱩᱜ ᱛᱟᱢᱟ᱾ ᱟᱨ ᱫᱚᱥᱟᱨ ᱦᱩᱭᱩᱜ ᱠᱟᱱᱟ ᱦᱚᱲᱟᱜ ᱵᱟᱹᱫ ᱨᱮ ᱫᱟᱜ ᱮᱢ ᱮᱢᱟᱭᱟ ᱯᱩᱭᱥᱟᱹᱢ ᱦᱟᱛᱟᱣ ᱮᱫᱟ᱾ ᱩᱱᱤ ᱡᱩᱫᱤ ᱫᱟᱜ ᱵᱟᱭ ᱧᱟᱢ ᱛᱟᱭᱟ ᱛᱟᱦᱚᱞᱮ ᱠᱷᱟᱱ ᱫᱚ ᱩᱱᱤ ᱦᱟᱸᱜ ᱵᱷᱟᱹᱜᱤ ᱫᱚ ᱵᱟᱭ ᱢᱮᱛᱟᱢ ᱜᱮᱭᱟ ᱦᱟᱸᱜ᱾
ᱡᱟᱦᱟᱸ ᱠᱷᱟᱹᱛᱤᱨ ᱛᱮ ᱮᱸ ᱱᱚᱛᱮ ᱫᱚ ᱚᱱᱟ ᱢᱤᱫᱴᱟᱝ ᱠᱚ ᱯᱷᱤᱠᱥ ᱢᱤᱫᱴᱟᱝ ᱯᱚᱭᱥᱟ ᱠᱚ ᱛᱚᱞ ᱟᱠᱟᱫᱟ ᱡᱮ ᱱᱤᱭᱟᱹ ᱪᱟᱥ ᱨᱟᱠᱟᱵ ᱞᱟᱹᱜᱤᱫ ᱛᱮ ᱮᱸ ᱱᱤᱱᱟᱹᱜ ᱯᱩᱭᱥᱟᱹ ᱮᱢ ᱦᱩᱭᱩᱜ ᱛᱟᱢᱟ᱾ ᱛᱟᱯᱚᱨᱮ ᱡᱟᱦᱟᱸ ᱛᱤᱱ ᱫᱷᱟᱣ ᱜᱮ ᱫᱟᱜ ᱫᱚ ᱞᱟᱜᱟᱣ ᱫᱟᱲᱮᱭᱟᱜᱼᱟ᱾᱾
ᱦᱳᱭ ᱚᱱᱟ ᱦᱚᱸ ᱟᱹᱰᱤ ᱵᱮᱥ ᱜᱮ᱾ ᱟᱞᱮ ᱥᱮᱫ ᱢᱟ ᱱᱚᱼᱚᱝᱠᱟ ᱥᱮᱨᱢᱟ ᱨᱮ ᱢᱤᱫ ᱫᱷᱟᱣ ᱜᱮ ᱫᱟᱜ ᱡᱟᱹᱲᱤ ᱵᱷᱚᱨᱥᱟ᱾
ᱦᱮ ᱮᱠᱟᱞ ᱚᱱᱛᱮ
ᱩᱲᱤᱥᱟ ᱫᱷᱟᱨᱮ ᱦᱚᱸᱧ ᱪᱟᱞᱟᱣ ᱠᱟᱱᱟ᱾ ᱥᱮ ᱱᱚᱣᱟ ᱵᱮᱝᱜᱚᱞ ᱨᱮᱱᱟᱜ ᱠᱤᱪᱷᱩ ᱠᱤᱪᱷᱩ ᱡᱟᱭᱜᱟ ᱨᱮ ᱱᱚᱝᱠᱟᱱ ᱜᱮᱭᱟ ᱦᱟᱞᱚᱛ ᱫᱚ ᱠᱟᱱᱟ᱾ ᱦᱮᱸ, ᱡᱟᱦᱟᱸ ᱨᱮᱫᱚ ᱫᱟᱜ ᱡᱟᱹᱲᱤ ᱪᱮᱛᱟᱱ ᱨᱮᱜᱮ ᱪᱟᱥᱼᱵᱟᱥ ᱦᱩᱭᱩᱜ ᱠᱟᱱᱟ᱾ ᱟᱨ ᱚᱱᱟ ᱫᱚ ᱥᱟᱹᱨᱤ ᱠᱟᱱ ᱜᱮᱭᱟ ᱠᱟᱨᱚᱱ ᱚᱱᱟ ᱡᱟᱭᱜᱟ ᱨᱮ ᱮᱸ ᱡᱟᱦᱟᱸ ᱫᱟᱜ ᱨᱮᱱᱟᱜ ᱥᱛᱚᱨ ᱡᱟᱦᱟᱸ ᱧᱩ ᱫᱟᱜ ᱧᱟᱢ ᱢᱩᱥᱠᱤᱞᱚᱜ ᱠᱟᱱᱟ᱾ ᱚᱱᱟ ᱡᱟᱭᱜᱟᱟᱨ ᱨᱮ ᱟᱢ ᱵᱳᱨᱤᱝ ᱠᱟ ᱠᱟᱛᱮᱜ ᱚᱸᱰᱮ ᱥᱟᱵᱢᱟᱨᱥᱤᱵᱮᱞ ᱵᱟᱭ ᱠᱟ ᱠᱟᱛᱮᱫ ᱫᱟᱜ ᱮᱢ ᱨᱟᱠᱟᱵᱟ᱾ ᱱᱤᱭᱟᱹ ᱫᱚ ᱟᱹᱰᱤ ᱦᱟᱹᱨᱤᱭᱟᱹᱱ ᱨᱮᱱᱟᱜ ᱵᱮᱯᱟᱨ ᱜᱮ᱾
ᱜᱚᱢᱠᱮ ᱟᱞᱮ ᱥᱮᱫ ᱢᱟ ᱱᱚᱝᱠᱟ ᱵᱩᱨᱤᱝ ᱢᱟ ᱫᱩᱨᱮᱨ ᱠᱚᱛᱷᱟ ᱵᱳᱨᱤᱝ ᱠᱟᱛᱮᱫ ᱦᱚᱸ ᱫᱟᱜ ᱠᱚᱦᱚᱸ ᱵᱟᱭ ᱩᱰᱩᱠᱚᱜᱼᱟ᱾ ᱚᱱᱟ ᱥᱮᱫ ᱛᱮ ᱚᱱᱠᱟ ᱠᱚᱞ ᱠᱤ ᱧᱩ ᱫᱟᱜ ᱦᱤᱥᱟᱹᱵ ᱛᱮ ᱵᱮᱣᱦᱟᱨ ᱞᱮ᱾ ᱥᱟᱹᱵ ᱥᱮᱫ ᱫᱚ ᱚᱱᱠᱟ ᱫᱟᱜ ᱠᱚᱫᱚ ᱦᱟᱸᱜ ᱵᱟᱭ ᱩᱰᱩᱠᱚᱜᱼᱟ ᱥᱮ ᱦᱜ ᱧᱮᱞ ᱠᱟᱜ ᱜᱮᱭᱟ ᱵᱮᱱ ᱦᱟᱜ᱾
ᱮᱠᱟᱞ ᱥᱟᱹᱨᱤ ᱠᱟᱛᱷᱟ᱾ ᱟᱵᱚᱨᱮᱱ ᱠᱤᱪᱷᱩ ᱢᱤᱥᱛᱨᱤ ᱠᱚᱦᱚᱸ ᱠᱚ ᱪᱟᱞᱟᱣ ᱵᱟᱲᱟᱣ ᱟᱠᱟᱱᱟ᱾ ᱟᱫᱚ ᱡᱟᱦᱟᱸᱭᱟᱜ ᱦᱚᱭᱛᱚ ᱯᱚᱭᱥᱟ ᱢᱮᱱᱟᱜ ᱛᱟᱭᱟ ᱟᱹᱰᱤ ᱟᱫᱚ ᱩᱱᱤ ᱫᱚ ᱟᱡᱛᱮᱫ ᱛᱮ ᱵᱤᱫ ᱡᱚᱱᱟᱜ ᱠᱟᱱᱟᱭ ᱟᱫᱚ ᱚᱱᱟ ᱵᱳᱨᱤᱝ ᱨᱮᱠᱚ ᱞᱟᱹᱭ ᱠᱮᱫᱟ ᱡᱮ ᱵᱳᱨᱤᱝ ᱫᱟᱜ ᱨᱮᱜᱮ ᱟᱹᱰᱤ ᱯᱚᱭᱥᱟ ᱟᱨ ᱟᱹᱰᱤ ᱨᱤᱠᱥ ᱜᱮᱭᱟ᱾ ᱟᱨ ᱫᱚᱥᱟᱨ ᱦᱤᱞᱳᱜ ᱠᱟᱱᱟ ᱡᱚᱫᱤ ᱫᱟᱜ ᱵᱟᱝ ᱧᱟᱢ ᱞᱮᱱᱟ ᱞᱟᱛᱟᱨ ᱨᱮ
ᱦᱩᱸ᱾
ᱛᱚᱠᱷᱚᱱ ᱯᱩᱨᱟᱹ ᱯᱚᱭᱥᱟᱴᱟᱜ ᱫᱚ ᱵᱮᱠᱟᱨ ᱪᱟᱞᱟᱜ ᱛᱟᱭᱟ᱾
ᱦᱩᱸ᱾
ᱦᱩᱸ᱾
ᱛᱟᱦᱚᱞᱮ ᱜᱚᱢᱠᱮ ᱚᱱᱠᱟ ᱢᱟ ᱟᱹᱰᱤ ᱞᱚᱥ ᱜᱮ ᱦᱟᱸᱜ ᱟᱹᱭᱠᱟᱹᱜᱼᱟ ᱦᱟᱸᱜ ᱵᱟᱝ ᱧᱟᱢᱚᱜ ᱠᱷᱟᱱ ᱦᱟᱜ᱾
ᱟᱨ ᱟᱞᱮ ᱱᱚᱛᱮ ᱫᱚ ᱫᱟᱜ ᱫᱚ ᱢᱟᱱᱮ ᱪᱮᱫ ᱤᱧ ᱞᱟᱹᱭᱟ ᱵᱳᱨᱤᱝ ᱫᱚ ᱵᱮᱥᱤ ᱞᱟᱛᱟᱨ ᱫᱚ ᱵᱟᱝ ᱥᱮᱱᱚᱜ ᱦᱩᱭᱩᱜᱼᱟ᱾ ᱳᱭ ᱢᱤᱫ ᱥᱚ ᱠᱷᱚᱱᱟᱜ ᱢᱤᱫᱥᱚ ᱯᱚᱧᱪᱟᱥ ᱢᱚᱫᱫᱷᱮ ᱨᱮᱜᱮ ᱟᱡ ᱫᱚ ᱵᱷᱟᱹᱜᱤ ᱢᱤᱫᱴᱟᱝ ᱫᱟᱜ ᱩᱰᱩᱠᱚᱜ ᱛᱟᱭᱟ ᱟᱹᱰᱤ ᱵᱟᱹᱲᱛᱤ᱾ ᱦᱮᱸ ᱡᱟᱦᱟᱸ ᱫᱚ ᱯᱨᱟᱭ ᱟᱢ ᱥᱟᱵ ᱫᱟᱲᱮᱭᱟᱜ ᱟᱢ ᱛᱤᱨᱤᱥ ᱪᱚᱞᱞᱤᱥ ᱵᱤᱜᱷᱟᱹ ᱢᱤᱫᱴᱟᱝ ᱟᱡ ᱫᱟᱜ ᱮᱢ ᱫᱟᱲᱮᱭᱟᱜᱼᱟ ᱚᱱᱟ᱾ ᱡᱟᱦᱟᱸ ᱵᱳᱨᱤᱝ ᱠᱟᱛᱮ ᱡᱟᱦᱟᱸ ᱫᱟᱜᱼ ᱮ ᱩᱰᱩᱠᱟᱜᱼᱟᱸᱰᱮ᱾
ᱜᱚᱢᱠᱮ ᱛᱟᱦᱚᱞᱮ ᱚᱱᱠᱟ ᱵᱳᱨᱤᱝ ᱠᱟᱛᱮᱫ ᱛᱤᱱᱟᱹᱜ ᱠᱟᱛᱮᱫ ᱴᱟᱠᱟ ᱠᱚ ᱦᱟᱛᱟᱣ ᱛᱟᱦᱮᱱ ᱜᱮᱭᱟ?
ᱟᱫᱚ ᱵᱳᱨᱤᱝ ᱫᱚ ᱱᱚᱣᱟ ᱫᱷᱚᱨᱮ ᱯᱷᱩᱴ ᱦᱤᱥᱟᱹᱵ᱾
ᱚ
ᱛᱤᱱᱟᱹᱜ ᱯᱷᱩᱴ ᱨᱮᱭᱟᱜ ᱟᱡ ᱞᱤᱭᱟᱹᱨᱮ ᱧᱟᱢᱟ ᱩᱱᱟᱹᱜ ᱯᱷᱩᱴ ᱨᱮᱱᱟᱜ ᱜᱮ ᱢᱤᱫᱴᱟᱝ ᱯᱩᱭᱥᱟᱹ ᱦᱤᱥᱟᱹᱵ ᱢᱮᱱᱟᱜᱼᱟ ᱯᱚᱧᱪᱟᱥ ᱴᱟᱠᱟ ᱠᱤ ᱢᱤᱫᱥᱚ ᱴᱟᱠᱟ ᱡᱟᱜᱮ ᱟᱠᱚᱣᱟᱜ ᱢᱤᱫᱴᱟᱝ ᱛᱚᱞ ᱢᱮᱱᱟᱜ ᱛᱟᱠᱚᱣᱟ᱾ ᱚᱱᱠᱟ ᱠᱚ ᱦᱟᱛᱟᱣᱟ ᱦᱩᱸ᱾
ᱜᱚᱝᱠᱮ ᱛᱟᱣ ᱛᱤᱱᱟᱹᱜ ᱴᱟᱠᱟ ᱜᱟᱱ ᱠᱷᱚᱨᱪᱟ ᱵᱟᱲᱟᱜ ᱜᱮᱭᱟ ᱡᱩᱫᱤ ᱵᱮᱱ
ᱛᱟᱦᱚᱞᱮ ᱟᱢ ᱥᱟᱵ ᱢᱮ ᱟᱞᱮ ᱱᱚᱛᱮᱨᱮ ᱡᱟᱦᱟᱸ ᱥᱟᱢᱟᱨᱥᱤᱵᱤᱞ ᱛᱟᱦᱮᱱᱟ
ᱦᱳᱭ᱾
ᱚᱱᱟ ᱢᱟᱱᱮ ᱯᱟᱸᱪ ᱜᱷᱚᱲᱟ ᱠᱷᱚᱱᱟᱜ ᱥᱴᱟᱴ ᱠᱟᱱᱟ᱾ ᱢᱟᱱᱮ ᱪᱟᱥᱵᱟᱥ ᱞᱟᱹᱜᱤᱫ ᱛᱮ ᱯᱟᱸᱪ ᱜᱷᱚᱲᱟ ᱢᱟᱱᱮ ᱯᱷᱟᱭᱤᱵᱽ ᱮᱭᱤᱪ ᱯᱤ᱾
ᱦᱮᱸ,
ᱟᱵᱚ ᱱᱚᱨᱢᱮᱞᱤ ᱚᱲᱟᱜ ᱠᱚᱨᱮ ᱫᱚ ᱡᱟᱦᱟᱸ ᱵᱚᱱ ᱵᱮᱵᱚᱦᱟᱨᱟ ᱚᱱᱟ ᱫᱚ ᱦᱳᱭᱳᱜ ᱠᱟᱱᱟ᱾ ᱦᱟᱯ ᱠᱷᱚᱱᱟᱜ ᱮᱠ ᱠᱤᱱᱵᱟ ᱫᱩᱭ ᱫᱷᱟᱹᱨᱤᱡ, ᱚᱱᱟ ᱠᱷᱚᱱ ᱵᱟᱹᱲᱛᱤ ᱫᱚ ᱵᱟᱠᱚ ᱵᱮᱵᱚᱦᱟᱨᱟ ᱾ ᱢᱮᱱᱠᱷᱟᱱ ᱱᱚᱣᱟ ᱵᱟᱹᱫᱽ ᱞᱟᱹᱜᱤᱫ ᱛᱮ ᱫᱚ ᱯᱟᱸᱪ ᱠᱷᱚᱱᱟᱜ ᱥᱟᱛ ᱫᱷᱟᱹᱨᱤᱡ ᱾ ᱦᱮᱸ, ᱟᱫᱚ ᱚᱱᱟ ᱫᱚ ᱟᱢ ᱥᱟᱵ ᱢᱮ ᱯᱨᱟᱭ ᱛᱤᱱ ᱤᱧᱪᱤ ᱡᱟᱦᱟᱸ ᱯᱟᱭᱤᱯ ᱥᱮ ᱵᱟᱨᱭᱟ ᱯᱟᱭᱤᱯ ᱨᱮ ᱫᱟᱜ ᱮ ᱮᱢᱟ ᱛᱤᱱ ᱤᱧᱪᱤ ᱯᱟᱭᱤᱯ ᱛᱮ
ᱵᱟᱨᱭᱟ ᱯᱟᱭᱤᱯ ᱛᱮ ᱫᱟᱜ ᱩᱲᱩᱠᱚᱜ-ᱟ ᱾
ᱱᱚᱝᱠᱟ, ᱦᱮᱸ ᱟᱨ ᱠᱷᱚᱨᱚᱪ ᱠᱚᱫᱚ ᱟᱢ ᱥᱟᱵ ᱢᱮ ᱚᱝᱠᱟᱱᱟᱜ ᱡᱩᱫᱤᱢ ᱵᱤᱫᱟ
ᱦᱮᱸ,
ᱯᱨᱟᱭ ᱟᱢ ᱥᱟᱵ ᱠᱟᱜ ᱢᱮ ᱢᱤᱫ ᱞᱟᱠᱷᱮᱨ ᱜᱟᱭᱮ ᱾ ᱠᱟᱨᱚᱱ ᱠᱟᱨᱚᱱ ᱦᱚᱭᱛᱚ ᱵᱳᱨᱤᱝ ᱨᱮ ᱵᱟᱝ ᱠᱷᱚᱨᱪᱟᱜ ᱠᱟᱱ ᱛᱟᱭᱟ ᱠᱤᱱᱛᱩ ᱡᱤᱱᱤᱥ ᱯᱚᱛᱨᱚ ᱨᱮ ᱚᱱᱠᱟ ᱠᱷᱚᱨᱪᱟ ᱢᱮᱱᱟᱜ-ᱟ, ᱠᱟᱮᱚᱱ ᱯᱟᱭᱤᱯ ᱛᱚ ᱢᱮᱱᱟᱜ-ᱟ ᱾ ᱢᱚᱴᱚᱨ ᱢᱮᱱᱟᱜ ᱢᱮᱱᱟᱜ ᱚᱱᱟ ᱥᱟᱢᱢᱟᱨᱥᱤᱵᱮᱞ ᱢᱮᱱᱟᱜ ᱛᱟᱢᱟ ᱠᱮᱵᱤᱞ ᱦᱮᱸ ᱥᱴᱟᱴᱟᱨ ᱠᱚ ᱢᱮᱱᱟᱜ-ᱟ ᱾ ᱦᱮᱸ ᱱᱤᱭᱟᱹ ᱠᱚ ᱡᱚᱠᱷᱚᱱ ᱮᱢ ᱞᱮᱠᱷᱟᱭᱟ ᱥᱮ ᱵᱳᱨᱤᱝ ᱥᱳᱢᱮᱛ ᱞᱤᱭᱮ᱾ ᱯᱨᱟᱭ ᱢᱤᱫ ᱞᱟᱠᱷ ᱴᱟᱠᱟ, ᱦᱩᱸ
ᱛᱟᱦᱚᱞᱮ ᱦᱟᱸᱜ ᱟᱭᱢᱟ ᱜᱮ ᱠᱷᱚᱨᱪᱟᱜ ᱠᱟᱱᱟ ᱠᱷᱚᱨᱪᱟ ᱫᱚ ᱾
ᱦᱮᱸ ᱦᱮᱸ ᱦᱮᱸ,
ᱢᱟᱱᱮ ᱵᱳᱨᱤᱝ ᱨᱮ ᱠᱚᱢ ᱡᱚᱢ ᱛᱟᱵᱮᱱ ᱨᱮ ᱦᱚᱸ ᱦᱟᱱᱛᱮ ᱦᱟᱱᱟ ᱠᱚ ᱠᱟᱨᱮᱱ ᱠᱟᱨᱮᱱ ᱵᱤᱞ ᱦᱮᱱᱟᱜ ᱟᱠᱟᱫᱟ ᱟᱨ ᱦᱚᱸ ᱯᱟᱭᱤᱯ ᱠᱚᱵᱮᱱ ᱦᱟᱛᱟᱣᱟ ᱦᱟᱸᱜ,
ᱦᱩᱸ ᱦᱩᱸ ᱦᱩᱸ,
ᱚᱱᱟ ᱠᱚ ᱱᱤᱭᱮ,
ᱮᱠᱫᱚᱢ ᱮᱠᱫᱚᱢ ᱚᱱᱟ ᱠᱚᱢᱟᱛᱚ ᱢᱮᱱᱟᱜ ᱜᱮᱭᱟ ᱚᱱᱟ ᱪᱷᱟᱲᱟ ᱛᱚ ᱦᱟᱸᱜ ᱟᱨ ᱵᱟᱝ ᱜᱟᱱᱚᱜ-ᱟ ᱾
ᱦᱩᱸ,
ᱟᱫᱚ ᱚᱱᱟᱛᱮ ᱦᱚᱜ-ᱚ ᱱᱚᱝᱠᱟ ᱟᱞᱮ ᱱᱚᱣᱟ ᱫᱷᱟᱨᱮ ᱫᱚ ᱢᱟᱱᱮ ᱥᱩᱵᱤᱫᱟ ᱨᱮ ᱦᱚᱸ ᱯᱮ ᱫᱷᱟᱣ ᱪᱟᱥ ᱦᱳᱭᱳᱜ ᱠᱟᱱ ᱨᱮ ᱦᱚᱸ
ᱦᱩᱸ
ᱦᱮᱸ, ᱟᱫᱚ ᱡᱚᱢ ᱧᱩ ᱛᱮ ᱫᱚ ᱦᱚᱭᱛᱚ ᱵᱟᱝ ᱞᱮ ᱠᱷᱟᱴᱚᱜ ᱠᱟᱱ ᱜᱮᱭᱟ ᱾
ᱦᱳᱭ,
ᱢᱮᱱ ᱠᱷᱟᱱ ᱮᱴᱟᱜ ᱠᱟᱹᱢᱤ ᱵᱟᱹᱱᱩᱜ-ᱟ ᱾
ᱦᱮᱸ, ᱡᱚᱠᱷᱚᱱ ᱡᱟᱦᱟᱱᱟᱜ ᱠᱟᱹᱢᱤ ᱠᱚ ᱵᱟᱠᱚ ᱥᱮᱱ ᱵᱟᱲᱟᱜ ᱛᱟᱦᱮᱱ ᱜᱮᱭᱟ?
ᱟᱫᱚᱻᱻ ᱢᱟᱱᱮ ᱥᱩᱨ ᱥᱩᱯᱩᱨ ᱠᱟᱹᱢᱤ ᱠᱚ ᱫᱚ ᱚᱱᱠᱟᱱᱟᱜ ᱵᱟᱹᱱᱩᱜ-ᱟ, ᱠᱟᱨᱚᱱ ᱪᱟᱥᱵᱟᱥ ᱨᱮᱱᱟᱜ ᱠᱟᱹᱢᱤ ᱫᱚ ᱯᱨᱟᱭ ᱢᱩᱪᱟᱹᱫ ᱞᱮᱠᱟ ᱚᱵᱚᱥᱛᱟ ᱨᱮ, ᱪᱮᱫᱟᱜ ᱥᱮ ᱮᱠᱷᱮᱱ ᱥᱩᱫᱩ ᱟᱢ ᱦᱚᱲᱟᱜ ᱮᱢ ᱨᱚᱦᱚᱭᱮᱫᱟ ᱾
ᱦᱩᱸ,
ᱟᱫᱚ ᱤᱨ ᱫᱚ ᱵᱟᱝ ᱦᱳᱭᱳᱜ ᱠᱟᱱᱟ ᱤᱨ ᱫᱚ ᱜᱟᱹᱰᱤ ᱛᱮ ᱤᱨ ᱮᱫᱟᱭ ᱾ ᱜᱮᱢᱮᱨ ᱦᱚᱸ ᱜᱟᱹᱰᱤ ᱛᱮ ᱜᱮᱢᱮᱨ ᱫᱟᱭ ᱾ ᱛᱟᱦᱚᱞᱮ ᱠᱷᱟᱱ ᱦᱚᱲ ᱠᱟᱹᱢᱤ ᱫᱚ ᱚᱠᱟᱨᱮ ᱠᱟᱹᱢᱤᱭᱟᱭ, ᱮᱵᱟᱨᱮ ᱡᱩᱫᱤᱢ ᱞᱟᱹᱭᱟ ᱠᱳᱢᱯᱟᱱᱤ ᱠᱚ ᱠᱳᱢᱯᱟᱱᱤ ᱠᱚ ᱢᱮᱱᱟᱜ-ᱟ ᱥᱟᱺᱜᱤᱧ ᱥᱟᱺᱜᱤᱧ ᱨᱮᱜᱮ ᱢᱮᱱᱟᱜ-ᱟ᱾ ᱟᱫᱚ ᱪᱟᱞᱟᱜ ᱠᱟᱱ ᱜᱮᱭᱟ ᱠᱚ ᱵᱟᱝ ᱫᱚ ᱵᱟᱝ ᱡᱮ ᱵᱟᱠᱚ ᱥᱮᱱᱚᱜ ᱠᱟᱱᱟ, ᱪᱟᱞᱟᱜ ᱠᱟᱱᱟ ᱠᱚ ᱢᱮᱱᱠᱷᱟᱱ ᱡᱷᱚᱛᱚ ᱦᱚᱲ ᱛᱚ ᱟᱨ ᱵᱟᱭ ᱥᱮᱱ ᱫᱟᱲᱮᱭᱟᱜ ᱠᱟᱱᱟ ᱥᱮ᱾
ᱦᱳᱭ ᱦᱳᱭ ᱩᱸ᱾
ᱦᱮᱸ ᱟᱫᱚ ᱦᱚᱸᱜ-ᱚ ᱱᱤᱭᱟᱹ ᱢᱤᱜᱴᱟᱝ ᱨᱳᱡᱽᱜᱟᱨ ᱨᱮᱱᱟᱜ ᱯᱟᱱᱛᱷᱟ ᱱᱚᱣᱟᱴᱟᱜ ᱫᱚ ᱵᱚᱱᱫᱚᱭᱮᱱᱟ᱾
ᱦᱩᱸ, ᱜᱚᱝᱠᱮ ᱦᱟᱸᱜ ᱧᱮᱞ ᱵᱮᱱ ᱮᱠᱷᱚᱱ ᱫᱚ ᱦᱟᱸᱜ ᱡᱚᱛᱚ ᱜᱮ ᱦᱟᱸᱜ ᱢᱮ ᱥᱤᱱ ᱜᱮ ᱦᱟᱸᱜ ᱩᱰᱩᱠᱚᱜ ᱠᱟᱱᱟ ᱡᱟᱦᱟᱸ ᱛᱤᱱᱟᱹᱜ ᱪᱟᱥᱵᱟᱥ ᱠᱚᱨᱮ ᱵᱚᱱ ᱵᱮᱣᱦᱟᱨᱫᱟ ᱟᱵᱚ ᱦᱟᱸᱜ‌ ᱦᱩᱸ᱾
ᱢᱮᱥᱤᱱ ᱪᱮᱛᱟᱱ ᱨᱮᱜᱮ ᱯᱩᱨᱟᱹᱯᱩᱨᱤ ᱮᱸ ᱡᱤᱭᱚᱱ ᱪᱟᱞᱟᱜ ᱪᱮᱛᱟᱱ ᱞᱮᱠᱟ ᱧᱮᱞᱚᱜ ᱠᱟᱱ ᱜᱮᱭᱟ ᱟᱨ ᱯᱨᱟᱭ ᱢᱚᱱᱮ ᱦᱩᱭᱩᱜ ᱠᱟᱱᱟ ᱟᱨ ᱠᱚᱭᱮᱠ ᱥᱮᱨᱢᱟ ᱛᱟᱭᱱᱚᱢ ᱦᱚᱭᱛᱚ ᱢᱟᱹᱱᱢᱤᱭᱟᱜ ᱫᱚ ᱛᱤ ᱛᱮᱦᱚᱸ ᱵᱟᱭ ᱡᱚᱢᱟ᱾ ᱦᱮᱸ ᱚᱱᱟ ᱢᱮᱥᱤᱱ ᱥᱟᱦᱟᱡᱡᱚ ᱛᱮᱜᱮ ᱡᱚᱛᱚᱣᱟᱜ ᱦᱩᱭᱩᱜᱼᱟ ᱦᱮᱸ᱾
ᱮᱠᱷᱚᱱ ᱡᱟᱦᱟᱸᱜ ᱦᱩᱸ, ᱞᱟᱹᱭᱵᱮᱱ?
ᱦᱮᱸ ᱮᱠᱷᱚᱱ ᱮᱢᱚᱱ ᱰᱮᱵᱷᱞᱚᱯᱚᱜ ᱠᱟᱱᱟ ᱢᱟᱱᱮ ᱡᱟᱦᱟᱸ ᱵᱚᱱ ᱮ ᱵᱤᱜᱽᱜᱟᱱ ᱡᱟᱦᱟᱸ ᱠᱚ ᱢᱮᱛᱟᱜ ᱠᱟᱱᱟ ᱦᱮᱸ, ᱚ ᱟᱹᱰᱤ ᱱᱟᱯᱟᱭ ᱱᱟᱯᱟᱭ, ᱢᱮᱱᱠᱷᱟᱱ ᱵᱮᱯᱟᱨ ᱦᱩᱭᱩᱜ ᱠᱟᱱᱟ ᱵᱤᱜᱽᱜᱟᱱ ᱮᱸ ᱵᱩᱜᱤ ᱢᱟ ᱵᱩᱜᱤ ᱠᱟᱱ ᱜᱮᱭᱟ, ᱢᱮᱱᱠᱷᱟᱱ ᱵᱟᱹᱲᱤᱜ ᱦᱚᱸ ᱵᱟᱹᱲᱤᱜ ᱥᱮᱱ ᱟᱹᱰᱤᱜᱟᱱ ᱪᱟᱞᱟᱜ ᱠᱟᱱᱟ᱾
ᱦᱳᱭ,
ᱪᱮᱫᱟᱜ ᱥᱮ ᱢᱟᱱᱮ ᱛᱤᱱᱟᱹᱜ ᱵᱷᱟᱜᱤ ᱢᱟ ᱢᱟᱱᱮ, ᱟᱵᱚ ᱢᱟᱹᱱᱢᱤ ᱪᱮᱛᱟᱱ ᱨᱮ ᱵᱮᱵᱷᱟᱨᱚᱜ ᱠᱟᱱᱟ ᱚᱱᱟ ᱠᱷᱚᱱᱟᱜ ᱵᱟᱹᱲᱛᱤ ᱮᱸ ᱢᱟᱱᱮ ᱵᱷᱟᱹᱜᱤ ᱠᱷᱚᱱᱟᱜ ᱵᱟᱹᱲᱤᱜ ᱠᱟᱹᱢᱤ ᱨᱮᱠᱚ ᱵᱮᱵᱷᱟᱨ ᱫᱟ ᱠᱚ᱾